ᱜᱚᱝᱠᱮ ᱡᱚᱦᱟᱨ ᱜᱮ᱾
ᱦᱮᱸ ᱡᱚᱦᱟᱨ ᱜᱮ ᱜᱚᱝᱠᱮ᱾
ᱦᱳᱭ ᱜᱚᱝᱠᱮ, ᱨᱚᱲ ᱟᱸᱡᱚᱢ ᱧᱟᱢᱚᱜ ᱠᱟᱱᱟ?
ᱦᱮᱸ ᱜᱚᱝᱠᱮ ᱨᱚᱲ ᱠᱚ ᱟᱸᱡᱚᱢ ᱧᱟᱢᱚᱜ ᱠᱟᱱᱟ, ᱜᱚᱝᱠᱮ ᱤᱧᱟᱹᱜ ᱨᱚᱲ ᱟᱸᱡᱚᱢ ᱧᱟᱢᱚᱜ ᱠᱟᱱᱟ?
ᱦᱳᱭ ᱜᱚᱝᱠᱮ ᱮᱠᱟᱞ ᱱᱟᱯᱟᱭ ᱜᱮ ᱟᱸᱡᱚᱢ ᱧᱟᱢᱚᱜ ᱠᱟᱱ ᱛᱟᱵᱤᱱᱟ, ᱟᱫᱚ ᱜᱚᱝᱠᱮ ᱪᱮᱫ ᱠᱚᱵᱤᱱ ᱪᱤ ᱪᱮ-ᱮᱢ ᱞᱟᱹᱭᱫᱟ ᱱᱚᱣᱟ ᱧᱤᱫᱟᱹ ᱵᱮᱲᱟ ᱚᱠᱛᱚ ᱨᱮ?
ᱟᱫᱚ ᱪᱮᱫ ᱦᱚᱸ ᱵᱟᱝ ᱜᱚᱢᱠᱮ ᱡᱚᱢ ᱵᱟᱲᱟ ᱠᱟᱛᱮ ᱠᱟᱹᱴᱤᱡᱤᱧ ᱡᱤᱨᱟᱹᱣ ᱵᱟᱲᱟᱜ ᱠᱟᱱᱟ ᱠᱟᱹᱴᱤᱡ ᱞᱟᱸᱜᱟ ᱦᱚᱲᱢᱚ ᱛᱚ, ᱪᱟᱥ ᱠᱟᱹᱢᱤ ᱠᱟᱛᱮ ᱠᱟᱹᱴᱤᱡ ᱞᱤᱧ ᱡᱩᱤᱨᱟᱹᱣ ᱵᱟᱲᱟᱜ ᱠᱟᱱᱟ, ᱟᱵᱤᱱ ᱜᱮ ᱪᱮᱫ ᱠᱚᱵᱤᱱ ᱪᱤᱠᱟᱹ ᱵᱟᱲᱟᱭᱮᱫᱼᱟ?
ᱦᱳᱭ ᱜᱚᱢᱠᱮ ᱟᱹᱞᱤᱧ ᱦᱚᱸ ᱟᱫᱚ ᱱᱚᱜᱼᱚᱭ ᱡᱚᱢ ᱵᱟᱲᱟ ᱠᱟᱛᱮᱜ ᱟᱫᱚ ᱡᱤᱨᱟᱹᱣ ᱵᱟᱲᱟ ᱦᱩᱭ ᱟᱠᱟᱱᱟ ᱯᱷᱮᱱ ᱨᱮ ᱦᱚᱭ ᱱᱟᱦᱟᱜ ᱡᱚᱢ ᱵᱟᱲᱟᱭ ᱦᱩᱭᱩᱜ ᱠᱟᱱᱟ᱾ ᱟᱫᱚ ᱪᱮᱛᱟᱱ ᱠᱚᱨᱮ ᱪᱷᱟᱸᱫ ᱥᱮᱫ ᱫᱮᱡᱚᱜ ᱠᱟᱱ ᱠᱷᱟᱱ ᱫᱚ ᱱᱟ ᱨᱮᱭᱟᱲ ᱠᱟᱱᱟ ᱛᱚ ᱛᱮᱦᱤᱧ ᱫᱚᱭ ᱜᱚᱫ ᱟᱠᱟ ᱠᱟᱫᱟ ᱟᱞᱮ ᱥᱮᱫ ᱫᱚ, ᱜᱚᱢᱠᱮ ᱟᱯᱮ ᱥᱮᱫ ᱫᱚᱭ ᱫᱟᱜ ᱞᱮᱫᱟᱭ ᱥᱮ ᱵᱟᱝ?
ᱦᱮᱸ ᱚᱱᱠᱟᱞ ᱥᱚᱢᱚᱭ ᱫᱟᱜ ᱫᱚᱭ ᱫᱟᱜ ᱞᱮᱫ ᱜᱮᱭᱟ ᱟᱨᱚ ᱠᱷᱟᱱ ᱱᱤᱛᱜ ᱫᱚ ᱯᱷᱟᱸᱠᱟ ᱧᱚᱜ ᱠᱟᱫᱟᱭ ᱥᱮᱛᱟᱜ ᱜᱮ ᱫᱟᱜ ᱵᱟᱲᱟᱭᱮᱫ ᱛᱟᱦᱮᱸᱜ ᱜᱚᱝᱠᱮ
ᱟᱪᱪᱷᱟ ᱜᱚᱝᱠᱮ ᱾ ᱟᱫᱚ ᱜᱚᱝᱠᱮ ᱛᱟᱦᱚᱞᱮ ᱦᱩᱲᱩ ᱠᱚᱫᱚ ᱛᱤᱱᱟᱹᱜ ᱥᱟᱺᱜᱤᱧ ᱯᱮ ᱨᱚᱦᱚᱭ ᱠᱮᱫ ᱛᱟᱵᱚᱱᱟ?
ᱦᱮᱸ ᱜᱚᱝᱠᱮ ᱦᱚᱲᱩ ᱠᱚᱫᱚ ᱨᱚᱦᱚᱭ ᱫᱚ ᱨᱚᱦᱚᱭ ᱦᱩᱭ ᱟᱠᱟᱱ ᱜᱮᱭᱟ ᱟᱫᱚ ᱢᱮᱱᱠᱷᱟᱱ ᱟᱫᱚ ᱩᱱᱟᱹᱜ ᱫᱚ ᱵᱟᱞᱮ ᱨᱚᱦᱚᱭ ᱯᱩᱨᱟᱹᱣ ᱟᱠᱟᱜᱼᱟ᱾ ᱫᱟᱜ ᱦᱚ ᱵᱚᱭ ᱫᱟᱜ ᱱᱟᱯᱟᱭ ᱥᱟᱸᱦᱤᱡ ᱵᱟᱭᱮᱫᱟ ᱚᱱᱟ ᱠᱷᱟᱹᱛᱤᱨ ᱠᱟᱹᱴᱤᱡ ᱮᱴᱠᱮᱴᱚᱬᱮ ᱢᱮᱱᱟᱜ ᱞᱮᱭᱟ ᱟᱨᱠᱤ ᱾ ᱵᱟᱞᱮ ᱨᱟᱥ ᱪᱟᱥ ᱯᱩᱨᱟᱹᱣ ᱫᱟᱲᱮᱭᱟᱜ ᱠᱟᱱᱟ ᱱᱚᱝᱠᱟ ᱟᱯᱮ ᱫᱚᱯᱮ ᱪᱟᱥ ᱯᱩᱨᱟᱹᱣ ᱟᱠᱟᱫ ᱜᱮᱭᱟ ᱯᱟᱞᱮᱫ ᱾
ᱵᱟᱝ ᱜᱚᱝᱠᱮ ᱟᱞᱮ ᱢᱟ ᱞᱟᱹᱭ ᱜᱟᱱᱚᱜᱼᱟ ᱱᱤᱛᱚᱜ ᱦᱚᱸ ᱟᱹᱣᱨᱤ ᱱᱟᱦᱟᱜ ᱾ ᱵᱮᱥᱤᱨ ᱵᱷᱟᱜᱽ ᱠᱷᱮᱛ ᱜᱮ ᱱᱟᱦᱟᱜ ᱟᱹᱣᱨᱤ ᱞᱮ ᱨᱚᱦᱚᱭ ᱪᱟᱵᱟᱭᱟ ᱦᱮᱸᱥᱮ ᱾ ᱚᱱᱟ ᱯᱟᱴ ᱜᱚᱰᱟ ᱜᱮ ᱦᱟᱸᱜ ᱢᱮᱱᱟᱜᱼᱟ ᱟᱫᱚ ᱯᱟᱴ ᱦᱚᱸ ᱵᱟᱹᱲᱛᱤ ᱜᱮᱠᱚ ᱪᱟᱥ ᱞᱮᱫ ᱛᱟᱞᱮᱭᱟ ᱛᱚ ᱚᱱᱮ ᱚᱱᱟ ᱠᱷᱟᱹᱛ ᱚᱱᱟ ᱯᱟᱴ ᱞᱮ ᱪᱟᱥ ᱟᱠᱟᱫ ᱛᱮ ᱨᱚᱦᱚᱭ ᱠᱚ ᱛᱷᱚᱲᱟ ᱛᱟᱭᱚᱢᱚᱜ ᱠᱟᱱ ᱛᱟᱞᱮᱭᱟ ᱾
ᱟᱪᱪᱷᱟ ᱟᱪᱪᱷᱟ ᱟᱪᱪᱷᱟ ᱜᱚᱝᱠᱮ ᱛᱟᱦᱚᱞᱮ ᱟᱯᱮ ᱦᱚᱸ ᱯᱟᱲ ᱯᱟ ᱯᱟᱴ ᱪᱟᱥ ᱦᱚᱲ ᱫᱚᱯᱮ ᱠᱟᱱ ᱜᱮᱭᱟᱯᱮ ᱵᱟᱝ ᱾
ᱦᱳᱭ ᱜᱚᱝᱠᱮ ᱫᱚᱢᱮ ᱪᱟᱯ ᱯᱟᱴ ᱞᱮ ᱪᱟᱥᱟ ᱟᱞᱮ ᱥᱮᱫ ᱫᱚ ᱦᱮᱸ ᱟᱫᱚ ᱯᱟᱴ ᱦᱚᱸ ᱫᱟᱢᱚᱜ ᱠᱟᱱ ᱜᱮᱭᱟ ᱛᱚ ᱚᱱᱟᱛᱮ ᱯᱟᱴ ᱠᱚᱦᱚᱸ ᱪᱟᱥ ᱦᱩᱭᱩᱜ ᱠᱟᱱᱟ᱾ ᱟᱫᱚ ᱜᱚᱝᱠᱮ ᱟᱯᱮ ᱥᱮᱫ ᱵᱟᱠᱚ ᱪᱟᱥ ᱜᱮᱭᱟ?
ᱟᱫᱚ ᱜᱚᱝᱠᱮ ᱟᱞᱮ ᱥᱮᱫ ᱢᱟ ᱚᱱᱠᱟ ᱱᱟᱜ ᱡᱟᱭᱜᱟ ᱠᱚᱦᱚᱸ ᱵᱟᱹᱱᱩᱜᱼᱟ ᱟᱫᱚ ᱚᱱᱟ ᱠᱷᱟᱹᱛᱤᱨ ᱯᱟᱴ ᱪᱟᱥ ᱫᱚ ᱜᱚᱝᱠᱮ ᱟᱞᱮ ᱦᱚᱸ ᱵᱟᱠᱚ ᱪᱮᱫ ᱟᱹᱜᱩ ᱠᱟᱫᱟ ᱟᱞᱮ ᱨᱮᱱ ᱦᱚᱲ ᱠᱚᱫᱚ ᱟᱫᱚ ᱟᱞᱮ ᱥᱮᱫ ᱨᱮᱱ ᱠᱚᱫᱚ ᱟᱫᱚ ᱯᱟᱴ ᱪᱟᱥ ᱦᱚᱸ ᱵᱟᱞᱮ ᱪᱟᱥ ᱜᱮᱭᱟ ᱟᱞᱮ ᱫᱚ ᱾ ᱟᱞᱮ ᱫᱚᱞᱮ ᱪᱟᱥ ᱜᱮᱭᱟ ᱜᱚᱝᱠᱮ ᱩᱱᱟ. ᱜ ᱫᱚ ᱠᱟᱹᱴᱤᱡ ᱠᱚ ᱪᱟᱥ ᱧᱚᱜ ᱜᱮᱭᱟ ᱜᱚᱝᱠᱮ ᱠᱟᱹᱴᱤᱡ ᱠᱟᱹᱡ ᱡᱚᱬᱰᱨᱟ ᱠᱟᱹᱴᱤᱡ ᱠᱚ ᱪᱟᱥ ᱧᱚᱜ ᱜᱮᱭᱟ ᱜᱚᱝᱠᱮ᱾ ᱟᱞᱮ ᱥᱮᱫ ᱫᱚ ᱾
ᱟᱪᱪᱷᱟ ᱱᱚ-ᱱᱚᱣᱟ ᱟᱹᱠᱷ ᱫᱚ ᱜᱚᱝᱠᱮ ᱪᱮᱫ ᱞᱮᱠᱟ ᱱᱚᱣᱟ ᱟᱹᱠᱷ ᱠᱚᱯᱮ ᱪᱟᱥ ᱜᱮᱭᱟ ᱟᱨ ᱚᱠᱟ ᱞᱮᱠᱟ ᱞᱟᱵ ᱦᱩᱭᱩᱜ ᱜᱮᱭᱟ ᱱᱚᱣᱟ ᱟ. ᱠᱷ ᱪᱟᱥ ᱨᱮᱫᱚ?
ᱦᱮᱸ ᱜᱚᱝᱠᱮ ᱱᱚᱣᱟ ᱦᱚᱸ ᱟᱹᱰᱤ ᱪᱮᱨᱦᱟ ᱜᱮᱠᱚ ᱦᱩᱭᱩᱜᱼᱟ ᱱᱚᱣᱟ ᱦᱚᱸ ᱠᱟᱹᱴᱤᱡ ᱯᱟᱛᱞᱤ ᱧᱚᱜ ᱠᱟᱛᱮᱜ ᱠᱚ ᱨᱚᱦᱚᱭᱟ ᱟᱹᱰᱤ ᱪᱮᱨᱦᱟ ᱥᱤ ᱠᱟ ᱛᱮᱫ ᱟᱫᱚ ᱪᱟᱨᱟ ᱠᱚᱠᱚ ᱟ. ᱜᱩ ᱠᱟᱜ ᱟᱹᱜᱩᱭᱟ ᱪᱟᱨᱟ ᱠᱚ ᱟᱹᱜᱩ ᱠᱟᱛᱮᱫ ᱚᱱᱟ ᱠᱚ ᱮᱨ ᱮᱨ ᱛᱮ ᱠᱟᱹᱴᱤᱡ ᱦᱟᱨᱟ ᱧᱚᱜ ᱠᱟᱛᱮ ᱟᱫᱚ ᱵᱚ ᱢᱟᱜ ᱜᱟᱸᱰᱤᱡ ᱛᱮ ᱟᱫᱚ ᱚᱱᱟ ᱟᱫᱚ ᱠᱚ ᱵᱤᱫᱟ ᱜᱚᱢᱠᱮ ᱟᱫᱚ ᱠᱳᱪᱮ ᱧᱚᱜ ᱠᱟᱛᱮ ᱠᱚ ᱵᱤᱫᱟ ᱡᱟᱦᱟᱸ ᱞᱮᱠᱟᱛᱮ ᱯᱚ ᱯᱚᱝᱲᱟ ᱠᱚ ᱩᱰᱩᱠᱚᱜᱼᱟ ᱩᱱᱰᱮ ᱫᱚᱠᱚ ᱪᱮᱛᱟᱱ ᱥᱮᱫ ᱠᱟᱫ ᱠᱚ ᱵᱤᱫ ᱠᱟᱛᱮ ᱚᱱᱠᱟ ᱛᱮ ᱱᱟᱞᱟ ᱥᱩᱡᱤ ᱠᱚ ᱱᱟᱞᱟ ᱟᱜᱼᱟ ᱜᱚᱝᱠᱮ ᱟᱫᱚ ᱫᱟᱜ ᱠᱚ ᱯᱟᱸᱡᱟᱣᱟᱜᱼᱟ ᱜᱚᱢᱠᱮ ᱾
ᱦᱳᱭ ᱜᱚᱝᱠᱮ ᱟᱫᱚ ᱢᱚᱱᱮᱨᱮ ᱱᱟᱦᱟᱸᱜ ᱢᱤᱫᱴᱟᱝ ᱠᱩᱠᱞᱤ ᱱᱟᱦᱟᱸᱜ ᱥᱤᱨᱡᱟᱹᱜ ᱠᱟᱱᱟ ᱡᱟᱦᱟᱸ ᱫᱚ ᱚᱱᱟ ᱟᱹᱠᱷ ᱱᱟᱦᱟᱜ ᱟᱯᱮ ᱥᱮᱫ ᱯᱮ ᱪᱟᱥ ᱫᱚ ᱟᱫᱚ ᱱᱚᱣᱟ ᱟᱹᱠᱷ ᱫᱚ ᱤᱛᱟᱹ ᱛᱟᱦᱮᱱᱟ ᱥᱮ ᱜᱚᱢᱠᱮ ᱱᱚᱝᱠᱟ ᱪᱟᱨᱟ ᱫᱷᱟᱨᱮ ᱛᱟᱦᱮᱱᱟ ᱜᱚᱢᱠᱮ?
ᱜᱚᱢᱠᱮ ᱱᱚᱣᱟ ᱫᱚ ᱵᱮᱻ ᱪᱟᱨᱟ ᱫᱟᱨᱮ ᱛᱟᱦᱮᱱᱟ ᱜᱚᱝᱠᱮ ᱪᱟᱨᱟ ᱫᱟᱨᱮ ᱠᱚᱜᱮ ᱟᱫᱚ ᱢᱟᱜ ᱜᱟᱹᱰᱤᱡ ᱠᱷᱮᱛ ᱨᱮᱞᱮ ᱨᱚᱦᱭᱟ ᱜᱚᱢᱞᱠᱮ ᱟᱞᱮ ᱫᱚ
ᱢᱟᱱᱮ ᱤᱛᱟᱹ ᱫᱚᱞᱮ ᱟᱹᱜᱩᱭᱟ ᱦᱟᱴ ᱠᱷᱱᱫᱚ ᱟᱫᱚ ᱦᱟᱴ ᱠᱮᱛᱚᱱ ᱟᱹᱜᱩ ᱠᱟᱛᱮ ᱪᱟᱨᱟ ᱞᱮ ᱵᱮᱱᱟᱣᱟ ᱟᱫᱚ ᱪᱟᱨᱟ ᱠᱚ ᱵᱮᱱᱟᱣ ᱠᱟᱛᱮ ᱦᱟᱨᱟ ᱞᱮᱱᱠᱷᱟᱱ ᱟᱫᱚ ᱚᱱᱟ ᱜᱮᱞᱮ ᱮᱸ ᱜᱟᱹᱰᱤᱡ ᱛᱮ ᱜᱚᱢᱠᱮ ᱫᱚ ᱜᱹᱟᱴ ᱠᱷᱚᱱᱟᱜ ᱯᱚ ᱯᱚᱝᱲᱟᱜᱟ ᱟᱫᱚ ᱚᱱᱟ ᱯᱚᱝᱲᱟ ᱠᱚᱞᱮ ᱨᱚᱦᱚᱭᱟ ᱜᱚᱢᱠᱮ ᱾
ᱟᱪᱪᱷᱟ ᱜᱚᱝᱠᱮ, ᱟᱹᱰᱤ ᱥᱟᱨᱦᱟᱣ ᱜᱚᱝᱠᱮ ᱾ ᱱᱚᱜᱼᱚ ᱱᱚᱣᱟ ᱠᱩᱠᱞᱤ ᱜᱮ ᱡᱟᱦᱟᱸ ᱢᱚᱱᱮᱨᱮ ᱦᱤᱫᱤᱡ ᱛᱟᱦᱮᱸ ᱠᱟᱱᱟ ᱦᱮᱸᱥᱮ ᱾ ᱟᱫᱚ ᱚᱱᱟᱛᱮᱼᱼ ᱮᱸᱜ ᱵᱟᱝᱞᱤᱧ ᱵᱩᱡᱽ ᱫᱟᱲᱮᱭᱟᱜ ᱠᱟᱱ ᱛᱟᱦᱮᱜᱼᱟ ᱱᱚᱣᱟᱼᱼ ᱟᱹᱠ ᱫᱚ ᱚᱠᱟ ᱞᱮᱠᱟ ᱱᱟᱜ ᱠᱚ ᱪᱟᱥᱟ ᱦᱮᱸᱥᱮ ᱾
ᱟᱪᱪᱷᱟ ᱦᱮᱸ ᱦᱮᱸ ᱦᱮᱸ ᱾
ᱟᱨ ᱜᱚᱢᱠᱮ ᱤᱱᱟᱹ ᱠᱚ ᱪᱷᱟᱰᱟ ᱠᱟᱛᱮᱫᱼᱼ ᱦᱮᱸ ᱟᱨ ᱤᱱᱟᱹ ᱠᱚ ᱪᱷᱟᱰᱟ ᱠᱟᱛᱮᱜ ᱟᱨ ᱪᱮᱫ ᱠᱚᱯᱮ ᱪᱟᱥ ᱜᱮᱭᱟ ᱟᱯᱮ ᱥᱮᱫ ᱫᱚ?
ᱜᱚᱝᱠᱮ ᱚᱱᱟ ᱢᱟᱞᱤᱧ ᱞᱟᱹᱭ ᱠᱮᱜ ᱜᱮᱭᱟ ᱟᱹᱠ ᱢᱟᱞᱤᱧ ᱞᱟᱹᱭ ᱠᱮᱜ ᱜᱮᱭᱟ ᱚᱱᱟ ᱵᱮᱜᱚᱨ ᱡᱚᱱᱰᱨᱟ ᱦᱚᱸᱠᱚ ᱪᱟᱥ ᱜᱮᱭᱟ ᱟᱨ ᱥᱚᱵᱽᱡᱤ ᱠᱚᱫᱚ ᱞᱮᱼᱼ ᱱᱤᱛᱚᱜ ᱫᱚ ᱱᱚᱶᱟ ᱵᱮᱸᱜᱟᱲ ᱠᱚᱜᱮ ᱧᱩ ᱠᱟᱹᱴᱤᱡ ᱞᱮ ᱪᱟᱥ ᱧᱚᱜᱟ ᱜᱚᱢᱠᱮ ᱾ ᱟᱨ ᱵᱳᱨᱵᱩᱴᱤ ᱠᱚ ᱠᱩᱫᱽᱨᱤ ᱠᱚ ᱚᱱᱠᱟᱞᱮ ᱪᱟᱥ ᱧᱚᱜᱟ ᱾ ᱦᱟᱴ ᱵᱟᱡᱟᱨ ᱠᱚ ᱤᱫᱤ ᱞᱟᱹᱜᱤᱫ ᱠᱟᱹᱴᱤᱡ ᱥᱩᱱᱩᱢ ᱵᱩᱞᱩᱝ ᱦᱩᱭᱩᱜ ᱞᱟᱜᱟ ᱟᱞᱮ ᱠᱟᱹᱴᱤᱡ ᱞᱮ ᱪᱟᱥ ᱟᱠᱟᱫᱟ ᱾
ᱟᱪᱪᱷᱟ ᱜᱚᱝᱠᱮ ᱟᱹᱰᱤ ᱱᱟᱯᱟᱭ ᱾ ᱟᱞᱮ ᱥᱮᱫ ᱦᱚᱸ ᱦᱚᱜᱼᱚ ᱱᱚᱣᱟ ᱠᱚ ᱢᱟᱠᱚ ᱪᱟᱥ ᱮᱫ ᱠᱟᱱ ᱜᱮᱭᱟ ᱱᱮᱛᱟᱨ ᱢᱟ ᱾ ᱟᱨ ᱱᱚᱣᱟ ᱡᱤᱸᱜᱟᱹ, ᱯᱚᱴᱚᱞ, ᱠᱚᱯᱤ, ᱵᱤᱞᱟᱹᱛᱤᱼᱼ ᱥᱟᱶᱛᱮ ᱵᱮᱜᱟᱲ, ᱢᱟᱹᱨᱤᱪ, ᱯᱮᱭᱟᱡ ᱠᱚ ᱾ ᱟᱨ ᱱᱚᱜᱼᱚ ᱱᱚᱣᱟ ᱜᱚᱝᱠᱮ ᱟᱞᱮ ᱥᱮᱫ ᱱᱮᱛᱟᱨ ᱧᱮᱞᱚᱜ ᱠᱟᱱᱟ ᱱᱟᱜ ᱱᱚᱣᱟᱼᱼ
ᱦᱮᱸ ᱦᱮᱸ ᱾
ᱥᱮ ᱥᱟᱹᱨᱩ ᱱᱟᱸᱜ ᱠᱚ ᱢᱮᱛᱟᱜ ᱠᱟᱱᱟ ᱱᱚᱣᱟ ᱫᱚ ᱾ ᱠᱚ ᱨᱚᱦᱚᱭ ᱜᱮᱭᱟ ᱟᱞᱮ ᱥᱮᱫ ᱫᱚ ᱦᱮᱸ, ᱟᱨ ᱱᱚᱜᱼᱚ ᱱᱚᱣᱟᱼᱼ ᱡᱟᱦᱟᱸ ᱫᱟᱜ ᱛᱮᱡ ᱫᱚᱠᱚ ᱟᱠᱷᱨᱤᱧᱟᱠᱚ ᱾ ᱟᱨ ᱵᱚᱦᱚᱜ ᱛᱮᱡ ᱫᱚ ᱱᱟᱜ ᱠᱚ ᱵᱟᱲᱜᱮ ᱠᱚᱨᱮᱜᱮᱠᱩ ᱵᱟᱹᱜᱤᱼᱼ ᱴᱚᱜᱼᱟᱭ ᱾ ᱟᱫᱚ ᱱᱚᱣᱟ ᱦᱚᱸ ᱩᱛᱩ ᱠᱟᱛᱮᱜ ᱡᱚᱢ ᱦᱩᱭᱩᱜ ᱜᱮᱭᱟ ᱚᱱᱟ ᱵᱚᱦᱚᱜ ᱦᱚᱸ ᱟᱹᱰᱤ ᱥᱤᱵᱤᱞ ᱜᱮᱭᱟ ᱜᱚᱝᱠᱮ ᱾ ᱟᱯᱮᱥᱮᱡᱼᱼ ᱠᱚ ᱪᱟᱥ ᱜᱮᱭᱟ ᱜᱚᱝᱠᱮ?
ᱦᱮᱸ ᱜᱚᱝᱠᱮ ᱢᱤᱫ ᱵᱟᱨ ᱦᱚᱲ ᱠᱚ ᱪᱟᱥ ᱵᱟᱲᱟ ᱟᱠᱟᱫ ᱜᱮᱭᱟ ᱥᱟᱹᱨᱩ ᱠᱚᱫᱚ ᱟᱫᱚ ᱢᱮᱱᱠᱷᱟᱱ ᱚᱱᱟ ᱠᱚᱫᱚ ᱟᱞᱮ ᱫᱚ ᱼᱼ
ᱚᱱᱮ ᱠᱟᱹᱴᱤᱡ ᱡᱤᱞ ᱥᱩᱢᱚᱭ ᱪᱮᱜ ᱠᱚᱠᱚ ᱢᱮᱥᱟ ᱵᱟᱲᱟ ᱦᱟᱸᱜ ᱜᱮᱭᱟ ᱮᱵᱚᱝ ᱜᱚᱝᱠᱮ ᱟᱰᱤ ᱢᱚᱸᱡᱽᱼᱼ ᱥᱚᱜ ᱥᱤᱵᱤᱞᱟ ᱾ ᱟᱹᱰᱤ, ᱟᱫᱚ ᱟᱞᱮ ᱦᱚᱸ ᱵᱟᱞᱮ ᱪᱟᱥ ᱵᱟᱲᱟ ᱠᱟᱜ ᱜᱮᱭᱟ ᱦᱟᱴᱼᱼ ᱛᱚᱠᱷᱚᱱ ᱜᱮ ᱠᱤᱨᱤᱧ ᱟᱹᱠᱷᱨᱤᱧ ᱠᱟᱛᱮᱜ ᱞᱮ ᱡᱚᱢ ᱵᱟᱲᱟᱭ ᱜᱮᱭᱟ ᱜᱚᱝᱠᱮ, ᱟᱫᱚ ᱪᱟᱥ ᱫᱚ ᱵᱟᱞᱮ ᱪᱟᱥ ᱵᱟᱲᱟ ᱟᱠᱟᱫ ᱜᱮᱭᱟ᱾ ᱜᱚᱝᱠᱮ ᱟᱯᱮᱫᱚ ᱚᱱᱟ ᱫᱷᱟᱨᱮ ᱫᱚ ᱫᱚᱢᱮ ᱯᱮ ᱪᱟᱥ ᱜᱮᱭᱟ ᱵᱟᱝ ᱯᱟᱞᱮᱫ?
ᱦᱚᱭ ᱜᱚᱝᱠᱮ ᱫᱚᱢᱮ ᱠᱚ ᱪᱟᱥ ᱵᱟᱲᱟᱭ ᱜᱮᱭᱟ ᱾ ᱟᱫᱚᱼᱼ ᱟᱞᱮ ᱫᱚ ᱪᱟᱥ ᱠᱟᱫᱟ᱾ ᱟᱸ ᱱᱚᱣᱟ ᱵᱟᱠᱷᱚᱨᱟ ᱫᱚ ᱡᱟᱦᱟᱸ ᱥᱤᱛᱩᱝ ᱫᱤᱱ ᱱᱚᱣᱟ ᱫᱚᱠᱚ ᱮᱸ ᱨᱚᱦᱚᱭ ᱜᱮᱭᱟ ᱾ ᱟᱫᱚ ᱫᱟᱜ ᱠᱚᱦᱚᱸ ᱠᱟᱹᱴᱤᱡ ᱞᱟᱜᱟᱣ ᱵᱟᱲᱟ ᱜᱚᱫᱚᱜ ᱜᱮᱭᱟ ᱛᱚ ᱾ ᱟᱫᱚ ᱟᱞᱮ ᱫᱚ ᱱᱟᱜ ᱱᱚᱠᱟ ᱚᱲᱟᱜ ᱥᱩᱨ ᱨᱮᱫᱚ ᱠᱷᱮᱛ ᱠᱚᱦᱚᱸ ᱵᱟᱹᱱᱩᱜ ᱛᱟᱞᱮᱭᱟ ᱾ ᱟᱨᱼᱼ ᱢᱤᱱᱤᱝ ᱠᱚ ᱢᱮᱱᱟᱜᱼᱟ, ᱚᱱᱟ ᱥᱩᱨ ᱨᱮᱫᱚ ᱱᱟᱦᱟᱜ ᱠᱷᱮᱛ ᱵᱟᱹᱱᱩᱜ ᱛᱟᱞᱮᱭᱟ, ᱟᱫᱚ ᱚᱱᱟ ᱠᱷᱟᱹᱛᱼᱼ ᱵᱟᱝᱞᱮ ᱪᱟᱥ ᱠᱟᱫᱟ ᱫᱟᱜ ᱠᱚ ᱞᱟᱜᱟᱜ ᱜᱮᱭᱟ ᱛᱚ ᱯᱳᱭᱞᱳ ᱯᱳᱭᱞᱳ ᱫᱚ ᱾
ᱦᱮᱸ ᱦᱮᱸ ᱜᱚᱢᱠᱮ, ᱚᱱᱟ ᱢᱟ ᱮᱠᱫᱚᱢ ᱡᱟᱦᱟ ᱱᱟᱜ ᱪᱟᱥ ᱨᱮᱜᱮ ᱜᱚᱝᱠᱮ ᱫᱟᱜ ᱠᱚᱢᱟᱼᱼ ᱞᱟᱜᱟᱜ ᱜᱮᱭᱟ ᱫᱟᱜ ᱵᱮᱜᱚᱨ ᱠᱳᱱᱳ ᱪᱟᱥ ᱫᱚ ᱵᱟᱝ ᱜᱟᱱᱚᱜᱼᱟ ᱾ ᱱᱚᱜᱼᱚᱭ ᱡᱮᱢᱚᱱ ᱜᱚᱝᱠᱮ ᱮᱛᱚᱜᱼᱼ ᱟ ᱟᱥᱟᱲ ᱵᱚᱸᱜᱟ ᱨᱮ ᱦᱤᱛᱚᱜ ᱡᱩᱫᱤ ᱵᱟᱭ ᱫᱟᱜᱟ ᱜᱚᱝᱠᱮ, ᱪᱮᱠᱟᱹ ᱞᱮᱠᱟ ᱛᱮᱵᱚᱱ ᱪᱟᱥ ᱫᱟᱲᱮᱜᱼᱟ? ᱦᱮᱸ ᱥᱮ ᱵᱟᱝ, ᱪᱟᱥ ᱢᱟ ᱪᱟᱥ ᱥᱤᱡᱤᱱ ᱠᱟᱱ ᱜᱮᱭᱟ ᱢᱮᱱᱠᱷᱟᱱ ᱜᱚᱝᱠᱮ ᱡᱩᱫᱤ ᱵᱟᱭ ᱫᱟᱜ ᱟᱵᱚᱱᱟ ᱪᱤᱠᱟᱹ ᱞᱮᱠᱟ ᱛᱮᱵᱚᱱ ᱪᱟᱥᱟ ᱵᱟᱝ?
ᱦᱚᱭ ᱜᱚᱝᱠᱮ, ᱮᱠᱟᱞ ᱫᱟᱜ ᱠᱚᱫᱚᱼᱼ ᱥᱟᱱᱟᱢ ᱞᱟᱹᱜᱤᱫ ᱛᱮᱜᱮ ᱞᱟᱹᱠᱛᱤᱜ ᱠᱟᱱᱟ ᱾ ᱟᱵᱚ ᱡᱮᱢᱚᱱ ᱢᱟᱹᱱᱢᱤ ᱞᱟᱹᱜᱤᱫ ᱛᱮᱦᱚᱸ ᱞᱟᱹᱠᱛᱤ ᱜᱮᱭᱟ ᱦᱮᱸ ᱥᱮ ᱾ ᱟᱨ ᱚᱱᱟ ᱞᱮᱠᱟᱛᱼᱼ ᱛᱮ ᱡᱟᱦᱟᱸᱱᱟᱜ ᱜᱮᱢ ᱨᱚᱦᱚᱭᱟ ᱫᱟᱜ ᱪᱷᱟᱲᱟ ᱵᱟᱝ ᱵᱟᱧᱪᱟᱜᱼᱟ ᱦᱮᱸ᱾ ᱟᱫᱚ ᱚᱱᱟᱛᱮ ᱟᱞᱮᱥᱮᱫ ᱫᱚ ᱫᱟᱜ ᱨᱮᱱᱟᱜ ᱵᱮᱵᱚᱥᱛᱟ ᱦᱚᱸ ᱟᱹᱰᱤ ᱟᱸᱴ ᱫᱚ ᱱᱟᱦᱟᱜ ᱵᱟᱹᱱᱩᱜ ᱟᱠᱟᱫᱟ᱾ ᱟᱫᱚ ᱚᱱᱮ ᱚᱱᱟ ᱛᱤᱜᱤ ᱦᱟᱸᱜ ᱨᱚᱦᱚᱭ ᱠᱚᱫᱚ ᱟᱹᱰᱤᱴᱟᱜ ᱞᱮ ᱟᱱᱟᱴ ᱵᱟᱲᱟ ᱜᱚᱫᱚᱜ ᱠᱟᱱ ᱜᱮᱭᱟ᱾
ᱟᱪᱪᱷᱟ ᱟᱪᱪᱷᱟ ᱟᱪᱪᱷᱟ᱾ ᱟᱪᱪᱷᱟ ᱜᱚᱝᱠᱮ, ᱟᱹᱰᱤ ᱱᱟᱯᱟᱭ ᱠᱟᱛᱷᱟ ᱠᱟᱱ ᱜᱮᱭᱟ᱾ ᱮᱠᱷᱟᱱ ᱮᱸ ᱟᱭᱢᱟ ᱞᱮᱠᱟᱱᱟᱜ ᱠᱚᱯᱮ ᱪᱟᱥ ᱵᱟᱲᱟᱭᱮᱜᱼᱟ ᱫᱟᱜ ᱟᱱᱟᱫᱽ ᱵᱮᱜᱚᱨ ᱨᱮᱦᱚᱸ, ᱢᱮᱱᱠᱷᱟᱱ ᱟᱨᱦᱚ ᱡᱩᱚᱫᱤ ᱚᱱᱟ ᱠᱚ ᱪᱟᱥ ᱵᱟᱲᱟ ᱠᱟᱛᱮᱜ ᱜᱚᱝᱠᱮ ᱟᱯᱮ ᱫᱚ ᱯᱟᱹᱭᱠᱟᱹᱨ ᱠᱚᱯᱮ ᱮᱢᱟ ᱠᱚᱣᱟ ᱟᱫᱚ ᱜᱚᱝᱠᱮ ᱟᱯᱮ ᱦᱟᱴᱨᱮ ᱫᱩᱲᱩᱵ ᱠᱟᱛᱮ ᱯᱮ ᱟᱹᱠᱷᱨᱤᱧᱟ ᱚᱠᱟᱞᱮᱠᱟ ᱯᱮ ᱟᱹᱠᱷᱨᱤᱧᱟ ᱜᱚᱝᱠᱮ ᱚᱱᱟ ᱠᱚᱫᱚ?
ᱦᱚᱭ ᱜᱚᱝᱠᱮ ᱮᱠᱟᱞ ᱦᱟᱸᱜ ᱟᱹᱰᱤ ᱡᱚᱛᱷᱟᱛ ᱠᱩᱠᱞᱤ ᱱᱟᱦᱟᱸᱜ᱾ ᱠᱤᱪᱷᱩ ᱦᱚᱲ ᱫᱚ ᱱᱟᱦᱟᱜ ᱱᱚᱠᱟ ᱥᱮᱛᱟᱜ ᱨᱮ ᱜᱚᱫ ᱵᱟᱲᱟ ᱠᱟᱛᱮᱫ ᱱᱟᱦᱟᱜ ᱯᱟᱹᱭᱠᱟᱹᱨ ᱠᱚ ᱤᱫᱤᱣᱟᱠᱚᱣᱟ᱾ ᱚᱝᱠᱟ ᱢᱟᱨᱠᱮᱴ ᱠᱚᱨᱮ, ᱵᱟᱡᱟᱨ ᱠᱚᱨᱮ᱾ ᱟ, ᱠᱤᱪᱷᱩ ᱦᱚᱲ ᱫᱚ ᱢᱮᱱᱟᱜ ᱠᱚᱣᱟ ᱦᱳᱭᱛᱳ ᱟᱡ ᱮ ᱯᱚᱴᱚᱞ, ᱡᱷᱤᱸᱜᱟᱹ, ᱦᱚᱨᱰᱜᱩᱰᱤ ᱱᱚᱜᱼᱚ ᱱᱚᱣᱟ ᱠᱚᱭ ᱪᱟᱥ ᱟᱠᱟᱫ ᱠᱷᱟᱡ ᱟᱨᱦᱚᱸ ᱯᱮᱸᱭᱟᱡ ᱠᱚ, ᱢᱟᱹᱨᱤᱪ ᱠᱚᱭ ᱠᱤᱨᱤᱧ ᱡᱩᱴᱩᱡᱟᱭ ᱟᱡ ᱟᱨᱦᱚᱸ᱾ ᱟᱫᱚ ᱱᱚᱜ-ᱚ ᱱᱚᱣᱟ ᱠᱚᱜᱮ ᱟᱡ ᱱᱟᱦᱟᱜ ᱫᱩᱲᱩᱵ ᱠᱟᱛᱮᱜ ᱮ ᱟᱹᱠᱷᱨᱤᱧᱟ ᱵᱟᱡᱟᱨ ᱠᱚᱨᱮ᱾ ᱟᱫᱚ ᱱᱚᱝᱠᱟ ᱛᱮᱫᱚ ᱱᱟᱦᱟᱜ ᱧᱮᱞᱚᱜ ᱠᱟᱱᱟ ᱵᱤᱥᱤ ᱜᱮ ᱞᱟᱵᱷ᱾ ᱦᱩᱭᱩᱜᱼᱟ ᱜᱚᱝᱠᱮ᱾ ᱟᱨ ᱟᱯᱮ ᱥᱮᱫ ᱫᱚ ᱜᱚᱝᱠᱮ ᱚᱠᱟ ᱞᱮᱠᱟ ᱯᱮ ᱟᱹᱷᱨᱤᱧ ᱜᱮᱭᱟ?
ᱦᱮᱸ ᱜᱚᱝᱠᱮ ᱟᱞᱮ ᱦᱚᱸ ᱡᱟᱦᱟᱸ ᱞᱮᱠᱟᱢ ᱞᱟᱹᱭ ᱠᱮᱭᱟ ᱜᱚᱝᱠᱮ ᱟᱯᱮ ᱞᱮᱠᱟᱜᱮ ᱟᱞᱮ ᱦᱚᱸ ᱚᱱᱠᱟᱜᱮ ᱠᱤᱪᱷᱩ ᱡᱚ ᱮᱸ ᱚᱲᱟᱜ ᱨᱮᱞᱟᱹᱜᱤᱫ ᱡᱟᱦᱟᱸ ᱠᱚ ᱠᱚᱢ ᱧᱚᱜ ᱞᱮ ᱪᱟᱥᱟ ᱚᱱᱟ ᱠᱚᱫᱚ ᱚᱲᱟᱜ ᱨᱮᱜᱮᱞᱮ ᱡᱚᱢ ᱵᱟᱲᱟᱭᱟ᱾ ᱟᱨ ᱟᱛᱳ ᱠᱚᱜᱚᱭᱞᱮ ᱟᱠᱷᱨᱤᱧ ᱵᱟᱲᱟᱭᱟ ᱟᱛᱳ ᱨᱮᱱ ᱦᱚᱲ ᱠᱚᱠᱚ ᱦᱟᱹᱡᱩᱜ ᱜᱮᱭᱟ ᱚᱲᱟᱜ ᱨᱮ ᱡᱮ ᱱᱚᱣᱟ ᱚᱱᱟᱞᱮ ᱦᱟᱛᱟᱣᱡᱚᱜᱟ ᱫᱮ ᱮᱢ ᱧᱚᱜ ᱟᱞᱮᱯᱮ ᱟᱨ ᱵᱟᱠᱷᱟᱱ ᱯᱩᱲᱥᱤ ᱟᱹᱛᱩ ᱠᱚᱨᱮᱜ ᱞᱮ ᱤᱫᱤ ᱵᱟᱲᱟᱭᱮ ᱛᱮ ᱥᱟᱭᱠᱮᱞ ᱠᱚᱛᱮ ᱞᱟᱫᱮ ᱠᱟᱛᱮᱫ ᱟᱨ ᱡᱩᱫᱤ ᱵᱮᱥᱤ ᱧᱚᱜ ᱠᱚ ᱡᱟᱦᱟᱸ ᱠᱚᱞᱮ ᱪᱟᱥ ᱠᱟᱜᱼᱟ ᱡᱮᱢᱚᱱ ᱵᱮᱸᱜᱟᱲ ᱵᱚᱨᱵᱩᱴᱤ ᱠᱩᱱᱫᱨᱤ ᱚᱱᱟ ᱠᱚᱫᱚ ᱡᱟᱹᱥᱛᱤ ᱠᱟᱭ ᱜᱮᱞᱮ ᱪᱟᱥᱟ ᱛᱚ ᱛᱚ ᱜᱚᱢᱠᱮ ᱚᱱᱟ ᱠᱚᱫᱚ ᱜᱚᱴ ᱠᱚ ᱠᱟᱛᱮ ᱟᱫᱚ ᱵᱟᱡᱟᱨ ᱥᱮᱫ ᱞᱮ ᱤᱫᱤᱴᱚ ᱠᱟᱜᱼᱟ ᱯᱟᱹᱭ ᱠᱟᱹᱨ ᱞᱮ ᱮᱢᱟ ᱠᱚᱣᱟ ᱟᱞᱮ ᱦᱚᱸ ᱜᱚᱢᱠᱮ ᱦᱟᱴ ᱵᱟᱡᱟᱨ ᱫᱚ ᱵᱟᱞᱮ ᱫᱩᱲᱩᱵ ᱜᱮᱭᱟ ᱠᱟᱹᱴᱤᱡ ᱫᱷᱳᱨᱡᱳ ᱠᱚ ᱥᱚᱢᱚᱭ ᱥᱟᱱᱛᱟᱲ ᱠᱚᱣᱟᱜ ᱛᱚ ᱟᱫᱚ ᱥᱚᱢᱚᱭ ᱠᱚᱦᱚᱸ ᱚᱵᱷᱟᱵ ᱛᱚ ᱚᱱᱟ ᱠᱷᱟᱹᱛᱤᱨ ᱛᱮ ᱜᱚᱢᱠᱮ ᱟᱞᱮ ᱫᱚ ᱫᱩᱲᱩᱵ ᱠᱟᱛᱮᱫ ᱫᱚ ᱚᱦᱚᱞᱮ ᱟᱠᱷᱨᱤᱧ ᱠᱮᱭᱟ ᱚᱱᱟ ᱫᱚᱞᱮ ᱮᱢ ᱦᱚᱴᱚ ᱠᱚᱣᱟ ᱯᱟᱹᱭᱠᱟᱹᱨ ᱟᱫᱚᱞᱮ ᱨᱩᱣᱟᱹᱲ ᱦᱤᱡᱩᱜᱼᱟ ᱜᱚᱝᱠᱮ
ᱦᱳᱭ ᱜᱚᱝᱠᱮ ᱟᱫᱚ ᱟᱞᱮ ᱥᱮᱫ ᱫᱚ ᱱᱟᱦᱟᱜ ᱠᱷᱟᱱ ᱱᱚᱝᱠᱟ ᱥᱟᱢᱟᱱᱟᱢ ᱠᱚᱜᱮ ᱱᱟᱦᱟᱜ ᱫᱩᱲᱩᱵ ᱠᱟᱛᱮᱜ ᱫᱚ ᱵᱟᱝᱠᱚ ᱟᱠᱷᱨᱤᱧ ᱮᱫᱟ ᱦᱚᱸᱜ-ᱚ ᱱᱚᱝᱠᱟ ᱠᱤᱪᱷᱩ ᱦᱚᱲ ᱫᱚᱠᱚ ᱟᱹᱠᱷᱨᱤᱧᱫᱟ ᱟᱨ ᱠᱤᱪᱷᱩ ᱦᱚᱲ ᱫᱚ ᱱᱚᱠᱟ ᱯᱟᱹᱭᱠᱟᱹᱨ ᱜᱮᱠᱚ ᱮᱢᱟ ᱠᱚ ᱠᱟᱱᱟ ᱦᱮᱸ ᱟᱫᱚ ᱜᱚᱝᱠᱮ ᱛᱟᱦᱚᱞᱮ ᱟᱨ ᱱᱤᱭᱟᱹ ᱠᱚ ᱪᱷᱟᱲᱟ ᱠᱟᱛᱮᱫ ᱟᱯᱮ ᱫᱚ ᱱᱚᱝᱠᱟ ᱵᱮᱵᱽᱥᱟ ᱨᱮᱱᱟᱜ ᱥᱮ ᱴᱟᱠᱟ ᱯᱚᱭᱥᱟ ᱟᱨᱡᱟᱣ ᱨᱮᱱᱟᱜ ᱩᱯᱟᱹᱭ ᱠᱚᱫᱚ ᱛᱟᱯᱮ ᱪᱮᱫ ᱠᱚ ᱜᱚᱝᱠᱮ
ᱦᱮᱸ ᱜᱚᱝᱠᱮ ᱟᱹᱰᱤ ᱴᱮᱫᱴᱮᱱ ᱡᱚᱛᱷᱟᱛ ᱠᱩᱠᱞᱤᱢ ᱞᱟᱹᱭ ᱠᱮᱫ ᱛᱟᱞᱟᱝᱟ ᱥᱮᱢ ᱠᱩᱠᱞᱤ ᱠᱩᱠ ᱞᱤᱢ ᱫᱚᱦᱚ ᱟᱠᱟᱫᱟ ᱱᱚᱣᱟ ᱫᱚ ᱟᱹᱰᱤ ᱱᱚᱣᱟᱠᱟ ᱜᱩᱜᱩᱞᱤ ᱨᱮᱫᱚ ᱱᱚᱣᱟ ᱜᱚᱢᱠᱮᱧ ᱞᱮᱭᱟ ᱱᱚᱜᱼᱚᱭ ᱡᱮ ᱪᱟᱥ ᱵᱟᱲᱟ ᱦᱩᱭᱩᱜ ᱠᱟᱱᱟ ᱥᱚᱵᱡᱤ ᱠᱚ ᱥᱚᱵᱡᱤ ᱠᱚ ᱦᱟᱴ ᱯᱟᱛ ᱦᱟᱴ ᱨᱮ ᱤᱫᱤ ᱠᱟᱛᱮᱫ ᱟᱠᱷᱨᱤᱧ ᱠᱟᱛᱮᱫ ᱥᱮ ᱠᱤᱨᱤᱧ ᱟᱠᱷᱨᱤᱧ ᱠᱟᱛᱮ ᱡᱟᱦᱟᱸ ᱛᱤᱱᱟᱹᱜ ᱴᱟᱠᱟ ᱠᱟᱹᱣᱰᱤ ᱠᱚ ᱦᱩᱭᱩᱜ ᱠᱟᱱᱟ ᱚᱱᱟ ᱠᱚ ᱵᱮᱠᱚᱨ ᱜᱚᱢᱠᱮ ᱟᱫᱚ ᱚᱱᱮ ᱫᱤᱱ ᱢᱚᱡᱩᱨᱤ ᱰᱷᱟᱹᱞᱟᱹᱭ ᱠᱟᱹᱢᱤ ᱨᱟᱥᱛᱟ ᱠᱟᱹᱢᱤ ᱟᱨ ᱦᱚᱲᱟᱜ ᱚᱲᱟᱜ ᱫᱟᱞᱚᱵ ᱟᱭᱢᱟ ᱞᱮᱠᱟᱱᱟᱜ ᱠᱟᱹᱢᱤ ᱠᱚ ᱦᱤᱛᱚᱜ ᱫᱚ ᱧᱟᱢᱚᱜ ᱠᱟᱱᱟ ᱛᱚ ᱜᱚᱢᱠᱮ ᱚᱲᱟᱜ ᱠᱚᱨᱮᱜ ᱟᱫᱚ ᱚᱱᱟ ᱠᱚᱜᱮ ᱠᱷᱟᱱ ᱠᱟᱹᱢᱤ ᱵᱟᱲᱟ ᱦᱩᱭᱩᱜ ᱜᱮᱭᱟ ᱠᱷᱟᱱ, ᱪᱟᱥ ᱠᱟᱹᱢᱤ ᱩᱴᱷᱟᱹᱣ ᱥᱟᱶ ᱥᱟᱶᱛᱮ᱾ ᱟᱨ ᱵᱟᱠᱷᱟᱱ ᱫᱚ ᱜᱚᱢᱠᱮ ᱱᱤᱛᱚᱜ ᱫᱚ ᱪᱟᱥ ᱠᱟᱹᱢᱤ ᱡᱮᱦᱮᱛᱩ ᱪᱟᱞᱟᱜ ᱠᱟᱱᱟ, ᱟᱫᱚ ᱚᱲᱟᱜ ᱨᱮᱱᱟᱜ ᱪᱟᱥ ᱠᱟᱹᱢᱤ ᱥᱟᱶ ᱥᱟᱶᱛᱮ ᱟᱨ ᱦᱚᱲ ᱠᱚᱣᱟᱜ, ᱵᱷᱤᱛᱟᱹ ᱢᱟᱜ ᱠᱚᱜᱮ ᱠᱟᱹᱢᱤ ᱵᱟᱲᱟ ᱦᱩᱭᱩᱜ ᱠᱟᱱᱟ ᱜᱚᱢᱠᱮ᱾ ᱟᱨ ᱜᱚᱢᱠᱮ ᱟᱯᱮ ᱫᱚ ᱪᱮᱫ ᱠᱚᱯᱮ ᱠᱟᱹᱢᱤ ᱵᱟᱲᱟᱭᱮᱜᱼᱟ, ᱚᱱᱟ ᱠᱚ ᱵᱮᱜᱚᱨ ᱛᱚ ᱚᱲᱟᱜ ᱨᱮ?
ᱦᱳᱭ ᱜᱚᱝᱠᱮ᱾ ᱟᱞᱮ ᱦᱚᱸ ᱱᱚᱜᱼᱚ ᱱᱚᱝᱠᱟ ᱚᱲᱟᱜ ᱨᱮᱫᱚ, ᱪᱟᱥ ᱠᱟᱹᱢᱤ ᱠᱚᱢᱟ ᱢᱮᱱᱟᱜ ᱜᱮᱭᱟ ᱱᱟᱦᱟᱜ᱾ ᱟᱫᱚ ᱱᱚᱣᱟ ᱪᱟᱥ ᱠᱟᱹᱢᱤ ᱨᱮᱜᱮ ᱦᱟᱸᱜ, ᱫᱤᱱ ᱢᱟᱱ ᱫᱚ ᱵᱟᱝ ᱛᱟᱦᱮᱱ ᱦᱩᱭᱩᱜ ᱠᱟᱱᱟ᱾ ᱟᱫᱚ, ᱱᱚᱠᱟ ᱛᱟᱨᱟᱥᱤᱧ ᱵᱮᱲᱟ ᱱᱟᱦᱟᱜ ᱟᱞᱮ ᱫᱚ ᱪᱚᱯ ᱫᱚᱠᱟᱱ ᱞᱮ ᱠᱷᱩᱞᱟᱹᱣ ᱠᱟᱫᱟ ᱦᱮᱸ, ᱟᱛᱩ ᱨᱮᱜᱮ᱾ ᱟᱫᱚ ᱪᱚᱯ ᱠᱚ ᱪᱟ ᱠᱚ ᱚᱸᱰᱮ ᱱᱟᱦᱟᱜ ᱞᱮ ᱟᱠᱷᱨᱤᱧ ᱜᱮᱭᱟ, ᱟᱨ ᱯᱟᱯᱚᱬ ᱠᱚ᱾ ᱱᱚᱜᱼᱚ ᱱᱚᱝᱠᱟ ᱱᱟᱦᱟᱜ ᱟᱨᱦᱚᱸ ᱱᱚᱣᱟ ᱠᱷᱟᱹᱡᱟᱹᱲᱤ ᱠᱚᱞᱮ ᱟᱠᱷᱨᱤᱧ ᱜᱮᱭᱟ, ᱱᱚᱰᱮ ᱫᱚᱠᱟᱱ ᱨᱮ᱾ ᱟᱫᱚ ᱟᱭᱢᱟ ᱟᱛᱩ ᱠᱚᱨᱮᱱ ᱦᱚᱲ ᱠᱚᱠᱚ ᱦᱤᱡᱩᱜ ᱜᱮᱭᱟ ᱛᱟᱨᱟᱥ ᱥᱤᱧ ᱵᱮᱲᱟ ᱫᱚ, ᱩᱱᱫᱚ ᱚᱠᱛᱚ ᱫᱚ ᱯᱷᱟᱸᱠᱟ ᱜᱮ ᱛᱟᱦᱮᱱ ᱜᱤᱭᱟᱹᱧ ᱛᱚ᱾ ᱟᱫᱚ ᱚᱱᱟᱛᱮ ᱱᱚᱣᱟ ᱫᱚᱠᱟᱱ ᱠᱚᱨᱮᱱᱟᱜ ᱠᱟᱛᱷᱟ ᱫᱚ ᱱᱟᱦᱟᱜ ᱤᱧ, ᱩᱭᱦᱟᱹᱨ ᱵᱟᱲᱟᱣ ᱠᱟᱫᱟ᱾ ᱟᱨ ᱥᱟᱶᱛᱮ ᱱᱟᱦᱟᱸᱜ ᱤᱧ ᱤᱧ ᱡᱟᱦᱟᱸᱭ ᱱᱟᱦᱟᱜ ᱵᱚᱭᱦᱟ ᱢᱮᱱᱟᱭᱟ, ᱩᱱᱤ ᱫᱚ ᱱᱚᱣᱟ ᱜᱟᱹᱰᱤ ᱠᱚ ᱡᱩᱛ ᱵᱟᱲᱟᱭᱟᱭ, ᱚᱱᱟ ᱫᱚᱠᱟᱱ ᱱᱟᱦᱟᱜ ᱞᱮ ᱡᱷᱤᱡ ᱠᱟᱣᱫᱮᱭᱟ᱾ ᱩᱱᱤ ᱫᱚ ᱵᱟᱰᱟᱭ ᱜᱤ ᱛᱟᱞᱮᱭᱟᱭ ᱦᱟᱸᱜ ᱛᱚ
ᱟᱪᱪᱷᱟ ᱟᱪᱷᱟ᱾
ᱱᱮᱛᱟᱨ ᱢᱟ ᱧᱮᱞᱚᱜ ᱠᱟᱱᱟ ᱥᱟᱱᱟᱢ ᱚᱲᱟᱜ ᱨᱮᱜᱮ ᱱᱟᱦᱟᱜ, ᱢᱤᱫ ᱢᱤᱫᱴᱟᱝ ᱠᱟᱛᱮᱜ ᱜᱟᱹᱰᱤ ᱠᱚ ᱛᱟᱦᱮᱱ ᱠᱟᱱᱟ᱾ ᱟᱨ ᱜᱟᱹᱰᱤ ᱪᱟᱞᱟᱣ ᱞᱮᱠᱷᱟᱱ ᱫᱚ ᱱᱟᱦᱟᱜ ᱵᱟᱹᱲᱤᱡ ᱫᱚ ᱜᱚᱝᱠᱮ ᱵᱟᱹᱲᱤᱡ ᱜᱚᱫᱚᱜ ᱜᱮᱭᱟ ᱵᱟᱝ᱾
ᱮᱠᱫᱚᱢ ᱮᱠᱫᱚᱢ ᱥᱟᱹᱨᱤ ᱠᱟᱛᱷᱟ ᱜᱚᱢᱠᱮ, ᱱᱚᱣᱟ ᱢᱟᱛᱚ ᱦᱮᱸ ᱵᱟᱹᱲᱤᱡᱚᱜ ᱜᱮᱭᱟ᱾ ᱜᱚᱢᱠᱮ ᱛᱟᱦᱞᱮ ᱟ ᱟ ᱟᱵ ᱟᱯᱮ ᱵᱷᱟᱜᱮ ᱢᱤᱫᱴᱮᱱ ᱟ ᱟ ᱨᱳᱡᱽᱜᱟᱨ ᱨᱮᱱᱟᱜ ᱯᱤᱴᱮᱱ ᱰᱟᱦᱟᱨ ᱵᱤᱱ ᱥᱟᱵ ᱠᱟᱜᱼᱟ᱾ ᱱᱚᱣᱟ ᱫᱚ ᱟᱭᱢᱟ ᱦᱚᱲᱜᱮ ᱵᱟᱠᱚ ᱥᱟᱵ ᱫᱟᱲᱮᱭᱟᱜᱼᱟ᱾ ᱜᱚᱢᱠᱮ ᱟᱵᱤᱱ ᱱᱚᱣᱟ ᱢᱤᱫᱴᱮᱱ ᱰᱟᱦᱟᱨ ᱵᱤᱱ ᱥᱟᱵ ᱠᱟᱫᱟ, ᱱᱚᱣᱟ ᱫᱚ ᱟᱹᱰᱤ ᱢᱤᱫᱴᱮᱱ ᱵᱷᱟᱹᱜᱮ᱾ ᱡᱤᱱᱤᱥ ᱵᱤᱱ ᱠᱚᱨᱟᱣ ᱮᱫᱟ ᱾ᱜᱚᱝᱠᱮ ᱟᱵᱤᱱ ᱧᱮᱞᱛᱮ ᱟᱭᱢᱟ ᱟᱵᱚ ᱨᱮᱱ ᱟᱨᱦᱚᱸ ᱞᱤᱪ ᱩᱛᱱᱟᱹᱜ ᱢᱟᱠᱚ, ᱡᱟᱛᱮ ᱱᱚᱝᱠᱟ ᱟᱨᱚ ᱠᱚ ᱫᱚᱠᱟᱱ ᱵᱟᱡᱟᱨ ᱠᱟᱛᱮ ᱠᱚ ᱨᱳᱡᱽ ᱠᱟᱨ ᱠᱟᱛᱮᱫ ᱠᱚ ᱡᱚᱢ ᱧᱩᱭ ᱢᱟ᱾ ᱟᱵᱩ ᱠᱚᱦᱚᱸ ᱱᱚᱝᱠᱟ ᱞᱟᱹᱠᱛᱤ ᱠᱟᱱ ᱛᱟᱵᱚᱱᱟ ᱢᱤᱫᱴᱮᱱ ᱵᱟᱨᱭᱟ ᱜᱚᱝᱠᱮ ᱫᱚᱠᱟᱱ ᱵᱟᱡᱟᱨ ᱫᱚ᱾ ᱥᱮ ᱪᱮᱫ ᱜᱚᱝᱠᱮ ᱪᱮᱫ ᱵᱤᱱ ᱞᱟᱹᱭᱼᱟ?
ᱦᱳᱭ ᱜᱚᱝᱠᱮ ᱮᱠᱟᱞ ᱟᱹᱰᱤ ᱜᱮ ᱞᱟᱹᱠᱛᱤ ᱠᱟᱱ ᱛᱟᱵᱚᱱᱟ᱾ ᱱᱚᱣᱟ ᱠᱚᱫᱚ ᱡᱟᱦᱟᱸ ᱞᱮᱠᱟ ᱫᱚ ᱫᱩᱲᱩᱵ ᱠᱟᱛᱮᱜ ᱜᱮ ᱱᱟᱦᱟᱜ ᱯᱚᱭᱥᱟ ᱠᱚᱫᱚ ᱤᱱᱠᱟᱢᱚᱜ-ᱟ ᱦᱮᱸᱥᱮ ᱾ᱟᱫᱚ ᱡᱟᱦᱟᱸ ᱞᱮᱠᱟ ᱵᱤᱛᱟᱹᱢᱟᱜ ᱠᱚ ᱠᱚ ᱟᱢ ᱢᱤᱫ ᱡᱟᱜᱟ ᱠᱷᱚᱱ ᱟᱨᱦᱚᱸ ᱮᱴᱟᱜ ᱡᱟᱜᱟ ᱪᱟᱞᱟᱜ ᱦᱩᱭᱩᱜ ᱛᱟᱢᱟ᱾ ᱟᱨ ᱱᱚᱜ-ᱚᱝᱠᱟ ᱠᱟᱹᱢᱤ ᱦᱩᱭᱩᱜ ᱛᱟᱢᱟ, ᱟᱨ ᱱᱚᱣᱟ ᱠᱚ ᱫᱚᱠᱟᱱ ᱞᱮᱠᱷᱟᱱ ᱫᱚ ᱱᱤᱡᱮ ᱴᱷᱮᱱ ᱜᱮ ᱟᱨ ᱡᱚᱛᱚ ᱟ ᱟᱢᱫᱚ ᱫᱩᱲᱩᱵ ᱠᱟᱛᱮᱜ ᱜᱮ, ᱥᱮ ᱢᱤᱫ ᱚᱲᱟᱜ ᱨᱮ ᱛᱟᱦᱮᱸ ᱠᱟᱛᱮᱜ ᱜᱮ ᱯᱚᱭᱥᱟ ᱠᱚᱢ ᱠᱟᱢᱟᱣ ᱫᱟᱲᱮᱭᱟᱜ-ᱟ ᱦᱮᱸ᱾
ᱮᱠᱫᱚᱢ ᱮᱠᱫᱚᱢ ᱦᱮᱸ, ᱮᱠᱫᱚᱢ ᱡᱩᱛᱷᱟᱛ ᱠᱟᱛᱷᱟ ᱦᱮᱸ᱾ ᱥᱟᱹᱨᱤ ᱠᱟᱛᱷᱟ ᱠᱟᱱ ᱜᱮᱭᱟ ᱜᱚᱝᱠᱮ ᱱᱚᱣᱟ ᱠᱚᱫᱚ, ᱢᱤᱫᱴᱮᱱ ᱜᱮ ᱠᱚᱢ ᱠᱷᱟᱹᱴᱞᱤ ᱛᱮ ᱜᱚᱝᱠᱮ ᱫᱚᱲᱩᱵ ᱠᱟᱛᱮᱜ ᱨᱚᱡᱜᱟᱨ ᱦᱩᱭᱩᱜ-ᱟ ᱾ᱦᱮᱸᱥᱮ ᱵᱟᱝ ᱜᱚᱝᱠᱮ?
ᱦᱳᱭ ᱾ᱟᱫᱚ ᱡᱮᱢᱚᱱ ᱟᱞᱮᱭᱤᱜ ᱵᱷᱟᱭ ᱦᱚᱸ ᱩᱱᱤ ᱡᱮᱢᱚᱱ ᱜᱟᱹᱰᱤ, ᱥᱟᱨᱟᱣ ᱫᱚᱠᱟᱱ ᱱᱟᱦᱟᱜ ᱞᱮ ᱡᱷᱤ ᱡᱷᱤᱡᱽ ᱠᱟᱣᱫᱮᱭᱟ᱾ ᱟᱫᱚ ᱜᱟᱹᱰᱤ ᱠᱚᱫᱚ ᱟᱭᱢᱟ ᱦᱚᱲᱟᱜ ᱜᱮ ᱟᱛᱩ ᱨᱮ ᱢᱮᱱᱟᱜ ᱜᱮᱭᱟ, ᱟᱫᱚ ᱵᱟᱹᱲᱤᱡ ᱜᱚᱫᱚᱜ ᱜᱮ ᱛᱟᱠᱚ ᱜᱮᱭᱟ᱾ ᱟᱫᱚ ᱚᱱᱟ ᱛᱮ, ᱱᱚᱣᱟ ᱜᱟᱹᱰᱤ ᱥᱟᱨᱟᱣ ᱫᱚᱠᱟᱱ ᱦᱚᱸ ᱞᱮ ᱡᱷᱤᱡᱽ ᱠᱟᱣᱫᱮᱭᱟ᱾ ᱟᱫᱚ ᱜᱚᱝᱠᱮ, ᱚᱠᱛᱚ ᱠᱚᱦᱚᱸ ᱟᱭᱢᱟ ᱦᱩᱭᱮᱱ ᱛᱟᱞᱟᱝᱼᱟ ᱦᱳᱭ᱾ ᱟᱫᱚ ᱛᱟᱦᱞᱮ ᱱᱮᱠᱟ ᱜᱮ ᱞᱟᱝ ᱨᱚᱯᱚᱲᱟ ᱥᱮ ᱪᱮᱫ? ᱦᱳᱭ᱾
ᱱᱟᱯᱟᱭ ᱜᱮ᱾